ᱞᱟᱹᱭ ᱢᱮ?
ᱦᱮᱸ ᱵᱩᱡᱷᱟᱹᱜ ᱠᱟᱱ ᱜᱮᱭᱟ᱾
ᱦᱳᱭ ᱵᱮᱥ ᱵᱟᱲᱟ ᱜᱮ ᱛᱚ? ᱦᱳᱭ
ᱦᱩᱸ ᱱᱤᱭᱟᱹ ᱜᱷᱟᱹᱲᱤᱜ ᱫᱚ ᱵᱮᱥ ᱵᱟᱲᱟᱜᱮ᱾
ᱮᱸ ᱪᱮᱫ ᱠᱚ ᱵᱟᱲᱟᱭ ᱦᱩᱭᱩᱜ ᱠᱟᱱᱟ᱾
ᱪᱤᱠᱟᱹ ᱫᱚ ᱚᱱᱠᱟ ᱪᱮᱫ ᱦᱚᱸ ᱵᱟᱝ ᱪᱤᱠᱟᱹ ᱦᱩᱭᱩᱜ ᱠᱟᱱᱟ᱾ ᱪᱤᱠᱟᱹ ᱫᱚ ᱪᱮᱫ ᱦᱚᱸ ᱵᱟᱝ ᱚᱱᱟᱜᱮ ᱛᱟᱸᱝᱜᱤ ᱛᱟᱲᱟᱜ ᱨᱮ ᱦᱮᱱᱟᱜ ᱟᱠᱟᱫᱤᱧᱟ ᱛᱟᱯᱚᱨᱮ,
ᱛᱟᱭᱚᱢ ᱛᱮ ᱠᱚ
ᱠᱟᱹᱢᱤ ᱚᱱᱠᱟ ᱫᱚ ᱪᱮᱫ ᱦᱚᱸ ᱵᱟᱝ ᱠᱟᱹᱢᱤ ᱦᱩᱭᱩᱜ ᱠᱟᱱᱟ ᱠᱟᱹᱢᱤ ᱫᱚ ᱦᱮᱸᱥᱮ᱾
ᱦᱳᱭ ᱦᱳᱭ
ᱟᱯᱮ ᱜᱮ ᱪᱮᱫ ᱠᱚᱯᱮ ᱠᱟᱹᱢᱤ ᱵᱟᱲᱟᱭᱮᱫᱟ᱾
ᱟᱞᱮ ᱦᱚᱸ ᱪᱮᱫ ᱦᱚᱸ ᱵᱟᱝ ᱠᱟᱹᱢᱤ ᱫᱚ ᱚᱱᱮ ᱛᱤᱞᱢᱤᱧ ᱠᱚᱜᱮ ᱛᱷᱚᱲᱟ ᱛᱟᱥᱮ ᱵᱟᱲᱟ ᱦᱩᱭ ᱠᱟᱱᱟ, ᱟᱫᱚ ᱩᱞᱴᱟᱹᱣ ᱵᱟᱲᱟ ᱠᱟᱛᱮᱫ ᱫᱚ ᱫᱩ ᱫᱩᱲᱩᱵ ᱡᱤᱛᱟᱹᱣ ᱦᱩᱭ ᱟᱠᱟᱱᱟ᱾
ᱟᱪᱪᱷᱟ
ᱦᱮᱸ
ᱱᱤᱛᱚᱜ ᱜᱮ ᱛᱤᱱᱟᱹᱜ ᱜᱟᱱ ᱪᱚᱝ
ᱟᱹᱰᱤ ᱟᱭᱢᱟ ᱜᱟᱱ ᱫᱚ ᱵᱟᱝ ᱛᱟᱦᱮᱸ ᱠᱟᱱᱟ᱾
ᱟᱪᱪᱷᱟ ᱪᱷᱟ ᱪᱮᱫ ᱞᱮᱠᱟ ᱚᱱᱛᱮ ᱛᱟᱦᱚᱞᱮ ᱡᱚ ᱵᱤᱞᱤ ᱠᱚ? ᱦᱮᱸ
ᱡᱚ ᱵᱤᱞᱤ
ᱵᱮᱥ ᱛᱮᱫᱚ ᱵᱟᱝ ᱦᱩᱭ ᱟᱠᱟᱱᱟ ᱥᱮ ᱪᱮᱫ?
ᱵᱮᱥᱴᱷᱤᱠ ᱫᱚ ᱵᱟᱝ ᱦᱩᱭ ᱞᱮᱱᱟ ᱩᱱᱟᱹᱜ ᱢᱚᱸᱡᱽ ᱫᱚ᱾
ᱚᱸ ᱟᱪᱪᱷᱟ ᱪᱷᱟ
ᱦᱮᱸ
ᱛᱟᱦᱚᱞᱮ ᱫᱟᱜ ᱡᱟᱹᱲᱤ ᱠᱚᱫᱚ ᱦᱩᱭᱩᱜ ᱦᱩᱭ ᱵᱟᱲᱟᱜ ᱠᱟᱱᱟ ᱥᱮ ᱵᱟᱝ ᱚᱱᱛᱮ?
ᱫᱟᱜ ᱵᱟᱝ ᱫᱟᱜ ᱡᱟᱹᱲᱤ ᱠᱚᱫᱚ᱾ ᱦᱚᱞᱟ ᱱᱟᱥᱮ ᱱᱟᱥᱮ ᱨᱤᱢᱤᱞ ᱫᱚ ᱡᱳᱨ ᱜᱮᱭ ᱨᱟᱠᱩ ᱞᱮᱫᱟᱭ᱾ ᱦᱮᱸ ᱛᱟᱨᱯᱚᱨᱮ ᱦᱩᱰᱩᱨ ᱵᱤᱡᱽᱞᱤ ᱠᱚ ᱟᱹᱰᱤ ᱡᱳᱨ ᱵᱤᱡᱽᱞᱤ ᱠᱮᱫᱟᱭ᱾ ᱤᱱᱠᱟᱹ ᱞᱮᱠᱟᱨᱮ ᱚᱲᱟᱜ ᱠᱚᱨᱮᱜ, ᱡᱟᱦᱟᱸ ᱫᱚ ᱢᱤᱫᱴᱟᱝ ᱪᱟᱜᱟᱨ ᱞᱟᱜᱟᱣ ᱛᱟᱦᱮᱸ ᱠᱟᱱᱟ ᱵᱳᱲ ᱨᱮ, ᱚᱱᱟ ᱦᱚᱸ ᱴᱷᱩᱭᱮᱱᱟ᱾ ᱚᱱᱟ ᱛᱮᱡ ᱛᱮ ᱱᱮᱛᱟᱨ ᱫᱤᱱ ᱫᱚ ᱡᱟᱦᱟᱸᱜᱮ ᱪᱟᱨᱡᱽ ᱪᱟᱢ ᱥᱮ ᱡᱟᱦᱟᱸᱱᱟᱜ ᱜᱮ ᱟᱢ ᱞᱟᱜᱟᱣ ᱫᱚᱦᱚ ᱠᱟᱜ ᱵᱟᱝ ᱵᱷᱟᱹᱜᱤᱭᱟ᱾ ᱨᱤᱢᱤᱞᱮᱢ ᱧᱮᱞ ᱞᱮᱠᱷᱟᱱ ᱫᱚ ᱵᱚᱡ ᱜᱤᱰᱤ ᱠᱟᱜ ᱜᱮ ᱵᱷᱟᱹᱜᱤᱭᱟ᱾ ᱱᱤᱡᱮᱨᱟᱜ ᱚᱲᱟᱜ ᱨᱮᱱᱟᱜ ᱜᱮ ᱢᱳᱵᱟᱭᱤᱞ ᱫᱚ ᱢᱟᱮᱱ ᱞᱟᱜᱟᱣ ᱵᱟᱝ ᱛᱟᱦᱮᱸ ᱠᱟᱱ ᱠᱷᱟᱹᱛᱤᱨ ᱛᱮ, ᱦᱚᱭᱛᱚ ᱢᱳᱵᱟᱭᱤᱞ ᱦᱚ ᱴᱷᱩᱠᱚᱜ ᱜᱮᱪᱚᱝ᱾
ᱛᱟᱜ ᱱᱟᱭ ᱚᱱᱠᱟᱱ ᱥᱚᱢᱚᱭ ᱨᱮᱫᱚ ᱵᱚᱡ ᱠᱟᱜ ᱦᱩᱭᱩᱜᱼᱟ᱾ ᱡᱟᱦᱟᱸᱱᱟᱜ ᱜᱮ ᱵᱩᱛᱩᱞ ᱛᱟᱦᱮᱱ ᱠᱷᱟᱡ᱾
ᱮᱠᱵᱟᱨᱮ ᱟᱵᱚ ᱚᱱᱚ ᱰᱤᱥ ᱠᱚ ᱡᱟᱦᱟᱸ ᱱᱟᱜ ᱠᱟᱛᱮ ᱰᱤᱥ ᱞᱟᱭᱤᱱ ᱦᱚᱸ ᱠᱷᱩᱞᱟᱹᱣ ᱜᱤᱰᱤ ᱠᱟᱜ ᱠᱚᱢ ᱞᱟᱹᱭ ᱦᱚᱪᱚ ᱠᱟᱜ ᱜᱮᱭᱟ ᱵᱟᱝ ᱫᱚ ᱵᱟᱝ ᱡᱮᱰᱤᱥ ᱞᱟᱭᱤᱱ ᱠᱟᱛᱮᱫ ᱚᱱᱮ ᱥᱮᱯᱴᱚᱯ ᱵᱚᱠᱥ ᱨᱮ ᱡᱮᱢᱚᱱ ᱟᱞᱚ ᱛᱟᱦᱮᱱ ᱢᱟ ᱞᱟᱭᱤᱱ᱾ ᱦᱮᱸ ᱤᱱᱟᱹ ᱛᱟᱭᱚᱢ ᱦᱩᱭᱩᱜ ᱠᱟᱱᱟ ᱴᱤᱵᱷᱤ ᱠᱟᱱᱟᱮᱠ ᱥᱮᱱ ᱟᱞᱚ ᱛᱟᱦᱮᱱ ᱢᱟ᱾ ᱮᱞᱤᱴᱤᱠᱟ ᱥᱟᱱᱟᱢᱟᱜᱼᱟ ᱵᱟᱠᱷᱟᱱ ᱱᱟᱥᱟᱣ ᱜᱤᱰᱤ ᱠᱟᱜᱼᱟᱭ᱾
ᱛᱚᱵᱮ ᱚᱱᱛᱮ ᱫᱚ ᱮᱨ ᱟᱯᱷᱚᱨ ᱠᱚᱫᱚ
ᱮᱨ ᱟᱯᱷᱚᱨ ᱫᱚ ᱦᱩᱭ ᱥᱟᱹᱛ ᱠᱟᱱ ᱜᱮᱭᱟ ᱵᱟᱝ ᱫᱚ ᱵᱟᱝ᱾ ᱟᱪᱪᱷᱟ ᱚᱱᱛᱮ ᱪᱮᱫ ᱞᱮᱠᱟ ᱛᱟᱞᱮ ᱠᱚ ᱡᱚᱢ ᱫᱟᱯᱮ ᱥᱮ ᱵᱟᱝ ᱛᱟᱦᱚᱞᱮ᱾ ᱥᱮ ᱛᱟᱞᱮ ᱡᱚᱢ ᱫᱚ ᱯᱩᱨᱟᱹᱣᱱᱟ
ᱦᱳᱭ ᱡᱚᱢ ᱵᱟᱲᱟᱭ ᱜᱮ᱾
ᱟᱪᱪᱷᱟ ᱱᱮᱛᱟᱨ ᱦᱚᱸ ᱡᱚᱢ ᱵᱟᱲᱟ ᱦᱩᱭᱩᱜ ᱠᱟᱱ ᱜᱮᱭᱟ ᱥᱮ ᱱᱮᱛᱟᱨ
ᱦᱚᱜ ᱚᱭ ᱞᱟᱦᱟ ᱞᱟᱦᱟ ᱡᱚᱢ ᱵᱟᱲᱟ ᱦᱩᱭᱱᱟ᱾ ᱟᱫᱚ ᱱᱤᱛᱚᱜ ᱢᱟ ᱱᱚᱸᱜᱼᱚᱭ ᱠᱮᱴᱮᱡ ᱪᱟᱵᱟᱭᱱᱟ ᱟᱨ ᱟᱫᱚ ᱡᱚᱢ ᱵᱟᱝ ᱡᱩᱫᱩᱜ ᱠᱟᱱᱟ ᱱᱤᱛᱚᱜ ᱫᱚ ᱠᱮᱴᱮᱡ ᱱᱟ᱾
ᱟᱪᱪᱷᱟ ᱟᱨ ᱠᱷᱤᱡᱩᱨ ᱵᱮᱞᱮ ᱠᱚ᱾
ᱠᱷᱤᱡᱩᱨ ᱫᱚ ᱡᱚᱢ ᱵᱟᱲᱟ ᱦᱩᱭᱩᱜ ᱠᱟᱱ ᱜᱮᱭᱟ ᱵᱤᱞᱤᱜ ᱠᱟᱱᱟ᱾
ᱟᱫᱚ ᱪᱮᱫᱞᱮᱠᱟ ᱟᱯᱮ ᱥᱮᱫ ᱫᱚ ᱛᱟᱞᱮ ᱛᱟᱹᱲᱤ ᱠᱚ ᱠᱚᱨᱟᱣ ᱵᱟᱲᱟᱭ ᱛᱟᱦᱮᱸᱫᱼᱟ᱾
ᱛᱟᱹᱲᱤ ᱦᱮᱸ ᱠᱚᱲᱟᱣ ᱜᱮ᱾
ᱚᱸ
ᱵᱮᱥ ᱴᱷᱤᱠ ᱦᱩᱭᱩᱜ ᱠᱟᱱ ᱛᱟᱦᱮᱱ ᱜᱮᱭᱟ ᱱᱚᱛᱮ ᱦᱚᱸ᱾
ᱟᱪᱪᱷᱟ ᱧᱩ ᱠᱟᱛᱮᱜ ᱧᱮᱞ ᱵᱟᱲᱟ ᱫᱚ ᱦᱩᱭ ᱠᱟᱱ ᱜᱮᱭᱟ᱾
ᱵᱟᱝ ᱧᱩ ᱫᱚ ᱵᱟᱝ ᱚᱱᱟ ᱠᱚᱫᱚ᱾
ᱤᱭᱟᱹ ᱠᱚᱵᱚᱭ ᱢᱟᱱᱣᱟ ᱡᱤᱭᱚᱱ ᱡᱟᱱᱟᱢ ᱦᱩᱭ ᱫᱚ ᱵᱮᱠᱛᱤ ᱢᱮᱴᱷᱟᱭᱮᱱᱟ ᱛᱟᱦᱞᱮ ᱥᱮ ᱪᱮᱫ? ᱵᱟᱠᱚ ᱞᱟᱹᱭᱟ ᱴᱮᱥᱴ ᱠᱟᱛᱮᱫ ᱡᱷᱚᱛᱚ ᱠᱚ ᱧᱮᱞᱟ ᱜᱚᱥᱮ᱾ ᱢᱟᱹᱱᱢᱤ ᱡᱮᱜᱮ ᱜᱮ ᱥᱟᱱᱟᱢᱟᱜ ᱜᱮᱵᱚᱱ ᱧᱮᱞᱟ ᱥᱮ᱾
ᱦᱳᱭ ᱦᱳᱭ
ᱛᱟᱞᱦᱮ ᱪᱟᱠᱷᱟ ᱞᱮᱜᱟ ᱟᱜ ᱢᱮ ᱦᱮᱲᱮᱢ ᱢᱟᱥᱮ ᱠᱟᱥᱟᱣᱟ᱾ ᱵᱟᱝ ᱫᱚ ᱵᱩᱵᱩᱞᱟ ᱵᱟᱝ ᱫᱚ ᱦᱚᱲ ᱡᱤᱣᱤ ᱠᱚᱱᱚᱜ ᱦᱚᱲᱢᱚ ᱡᱤᱣᱤ ᱠᱚ ᱱᱟᱥᱟᱜᱼᱟ ᱚᱱᱟ ᱦᱚᱸ ᱧᱮᱞ ᱦᱩᱭᱩᱜᱼᱟ ᱥᱮ᱾
ᱮᱦᱮᱸ ᱧᱮᱞ ᱫᱚ ᱦᱳᱭᱳᱜ ᱜᱮ᱾
ᱛᱟᱨᱯᱚᱨᱮ ᱚᱱᱟ ᱯᱩᱸᱜᱤ ᱠᱚ ᱪᱮᱫ ᱞᱮᱠᱟ ᱧᱩ ᱵᱟᱲᱟ ᱠᱚ ᱦᱳᱭᱳᱜ ᱜᱮᱭᱟ ᱥᱮ ᱵᱟᱝ ᱛᱟᱞᱦᱮ ᱚᱱᱟ ᱠᱚ᱾
ᱵᱟᱝ ᱚᱱᱟ ᱠᱚᱫᱚ ᱪᱮᱜ ᱜᱮ ᱵᱟᱝ᱾
ᱮᱵᱟᱨᱮ ᱯᱩᱨᱮ ᱱᱤᱨᱟᱢᱤᱥ ᱢᱟᱞ‌ᱥᱮ ᱪᱮᱜ?
ᱦᱳᱭ ᱦᱳᱭ
ᱥᱮ ᱪᱮᱛᱟ ᱜᱩᱴᱠᱟᱹ, ᱯᱟᱱ ᱚᱱᱟ ᱠᱚ᱾
ᱵᱟᱝ ᱜᱤ ᱚᱱᱟ ᱠᱚᱫᱚ ᱵᱟᱝ᱾
ᱛᱟᱞᱮ ᱵᱟᱯᱞᱟᱜ ᱠᱟᱱᱟ ᱥᱮ ᱟᱹᱨᱤ?
ᱵᱟᱝ ᱵᱟᱝ ᱵᱟᱯᱞᱟ ᱵᱟᱝ᱾
ᱟᱪᱪᱷᱟ ᱛᱟᱞ ᱚᱞ ᱯᱟᱲᱦᱟᱣ ᱫᱚ ᱛᱤᱱᱟᱹᱜ ᱨᱮ ᱦᱩᱭᱩᱜ ᱠᱟᱱᱟ ᱛᱚ᱾
ᱦᱚᱜᱼᱚᱭ ᱦᱟᱸᱜ ᱱᱤᱛᱚᱜ ᱮᱰᱢᱤᱥᱚᱱ ᱨᱮ ᱢᱟᱱᱮ ᱤᱱᱴᱟᱨ ᱨᱮ ᱮᱰᱢᱤᱥᱚᱱ ᱦᱩᱭ ᱠᱟᱱᱟ᱾
ᱟᱪᱪᱷᱟ
ᱦᱳᱭ ᱦᱳᱭ
ᱚᱱᱠᱟ ᱞᱮᱠᱟᱨᱮ ᱵᱟᱝ, ᱛᱟᱞᱦᱮ ᱱᱚᱣᱟ ᱠᱚᱫᱚ ᱮᱠᱟᱞ ᱟᱹᱨᱤ ᱪᱟᱠᱷᱟᱜᱼᱟᱢ ᱵᱟᱝ᱾
ᱟᱹᱣᱨᱤ ᱪᱟᱠᱷᱟ ᱞᱟᱜᱟ ᱦᱩᱭᱩᱜᱼᱟ᱾
ᱪᱟᱠᱷᱟᱭ ᱯᱮ ᱪᱟᱠᱷᱟᱭ ᱢᱟ ᱵᱟᱢ ᱪᱟᱠᱷᱟ ᱞᱮᱠᱷᱟᱱ ᱪᱤᱠᱟᱹᱞᱮᱠᱟᱨᱮᱢ ᱟᱹᱭᱠᱟᱹᱣᱼᱟ ᱦᱮᱲᱮᱢᱼᱟ ᱥᱮ ᱠᱟᱥᱟᱣᱟ ᱵᱟᱝ ᱫᱚ ᱵᱩᱵᱩᱞᱟ ᱵᱟᱝ ᱫᱚ ᱦᱚᱲᱢᱚ ᱡᱤᱣᱤ ᱠᱚ ᱵᱮᱥ ᱛᱟᱦᱮᱱᱟ᱾
ᱦᱳᱭ ᱪᱟᱠᱷᱟ ᱞᱮᱠᱟᱱ ᱥᱚᱢᱚᱭ ᱫᱚ ᱦᱚᱸ ᱢᱮᱱᱟᱜ ᱠᱟᱜ ᱜᱮᱭᱟ ᱠᱚᱱᱳ ᱩᱥᱟᱹᱨᱟ ᱨᱮᱭᱟᱜ ᱫᱚᱨᱠᱟᱨ ᱵᱟᱹᱱᱩᱜᱼᱟ᱾
ᱚᱸᱦᱚᱸ ᱚᱠᱛᱚᱨᱮ ᱪᱟᱠᱷᱟᱭ ᱦᱩᱭᱩᱜᱼᱟ ᱵᱟᱝ᱾
ᱦᱳᱭ ᱚᱠᱛᱚ ᱢᱮᱱᱟᱜ ᱜᱮᱭᱟ ᱱᱤᱛᱚᱜ ᱦᱚᱸ ᱪᱟᱠᱷᱟ ᱨᱮᱭᱟᱜ ᱫᱚ᱾
ᱦᱩᱸ᱾ ᱡᱟᱭᱦᱳᱠ ᱤᱱᱴᱟᱨ ᱠᱷᱚᱱᱟᱜ ᱜᱮᱛᱚ ᱟᱹᱰᱤ ᱦᱚᱲ ᱠᱚ ᱵᱟᱯᱞᱟᱜ ᱠᱟᱱ ᱜᱮ, ᱫᱩᱞᱟᱹᱲ ᱫᱩᱯᱩᱞᱟᱹᱲ ᱡᱚᱝ ᱠᱟᱱ ᱜᱮ ᱠᱚ ᱛᱟᱦᱚᱞᱮ ᱚᱱᱠᱟ ᱟᱢᱟᱜ ᱫᱚ ᱪᱮᱫ, ᱪᱮᱫ ᱦᱚᱸ ᱚᱱᱟ ᱠᱚᱦᱚᱸ ᱵᱟᱝ ᱦᱩᱭ ᱟᱠᱟᱱᱟ ᱥᱮ ᱪᱮᱫ?
ᱫᱩᱞᱟᱹᱲᱼ ᱫᱩᱯᱞᱟᱹᱲ ᱫᱚ ᱦᱩᱭ ᱫᱚ ᱦᱩᱭ ᱠᱟᱱ ᱜᱮᱭᱟ ᱟᱫᱚ ᱵᱟᱯᱞᱟ ᱨᱮᱭᱟᱜ ᱫᱚ ᱱᱤᱛᱚᱜ ᱦᱚᱸ ᱵᱟᱝ ᱪᱟᱞᱟᱜ ᱠᱟᱱᱟ ᱩᱱᱟᱹᱜ ᱦᱟᱹᱵᱤᱡ ᱫᱚ᱾
ᱟᱪᱪᱷᱟ ᱟᱪᱪᱷᱟ ᱵᱟᱯᱞᱟ ᱫᱷᱟᱹᱵᱤᱡ ᱫᱚ ᱵᱟᱝ ᱥᱮ ᱪᱮᱫ?
ᱵᱟᱯᱞᱟ ᱫᱷᱟᱹᱨᱤᱡ ᱫᱚ ᱢᱟᱱᱮ ᱟᱹᱣᱨᱤ ᱨᱟᱠᱟᱵᱚᱜᱼᱟ ᱛᱟᱦᱞᱮ ᱛᱚ ᱦᱟᱸ᱾
ᱟᱪᱪᱷᱟ ᱟᱪᱪᱷᱟ, ᱡᱟᱭ ᱦᱳᱠ ᱚᱱᱟ ᱫᱚ, ᱵᱟᱱᱟ ᱦᱚᱲᱟᱜ ᱢᱚᱱᱮ ᱨᱮᱱᱟᱝ ᱢᱤᱞᱚᱱ ᱵᱟᱝ ᱦᱩᱭ ᱞᱮᱱᱠᱷᱟᱱ, ᱪᱤᱠᱟᱹ ᱞᱮᱠᱟ ᱨᱮ ᱦᱩᱭᱩᱜᱼᱟ ᱾ ᱥᱮ ᱪᱮᱫ? ᱢᱤᱞ ᱫᱚᱨᱠᱟᱨᱚᱜ ᱠᱟᱱᱟ ᱥᱮ?
ᱦᱳᱭ, ᱦᱳᱭ ᱾
ᱟᱹᱵᱤᱱ ᱪᱮᱫ ᱞᱮᱠᱟ ᱵᱤᱱ ᱩᱭᱦᱟᱹᱨ ᱵᱷᱟᱵᱽᱱᱟᱭᱟ ᱾ ᱪᱮᱫ ᱞᱮᱠᱟ ᱵᱟᱝ? ᱚᱱᱟ ᱜᱮ ᱟᱹᱵᱤᱱᱟᱜ ᱩᱭᱦᱟᱹᱨ ᱵᱷᱟᱵᱽᱱᱟ ᱜᱮ, ᱟᱹᱵᱤᱱᱟᱜ ᱟᱜᱟᱢ ᱰᱟᱦᱟᱨ ᱫᱚᱭ
ᱢᱟᱨᱥᱟᱞ ᱛᱟᱵᱤᱱᱟ ᱾
ᱦᱳᱭ, ᱦᱳᱭ ᱾ ᱛᱚᱵᱮ, ᱚᱱᱛᱮ ᱫᱚ, ᱱᱤᱛᱚᱜ ᱫᱚ ᱪᱮᱫ ᱠᱚᱠᱚ, ᱪᱟᱥ ᱵᱟᱲᱟ ᱭᱮᱫᱟ?
ᱪᱟᱥ ᱫᱚ ᱟᱫᱚ, ᱚᱱᱠᱟ ᱫᱚ ᱩᱛᱩ ᱠᱚᱜᱮ, ᱟᱫᱚ ᱠᱤᱨᱤᱧ ᱟᱹᱠᱷᱨᱤᱧ ᱞᱮᱠᱟᱱ ᱠᱚᱣᱟᱜ ᱡᱟᱭᱜᱟ ᱨᱮᱫᱚ ᱠᱚ, ᱦᱮᱡ ᱜᱮ ᱟᱨ ᱵᱟᱠᱷᱟᱱ ᱫᱚ, ᱚᱱᱮ ᱡᱟᱦᱟᱸ ᱵᱚᱱ ᱢᱮᱛᱟᱜ ᱠᱟᱱ ᱫᱚ, ᱥᱚᱥᱟ ᱠᱚ, ᱚᱱᱟ ᱠᱚ ᱾ ᱮᱼᱦᱻᱟᱸ ᱾ ᱦᱳᱭ ᱥᱮ, ᱛᱟᱨᱯᱚᱨᱮ ᱮᱱᱮ, ᱡᱟᱦᱟᱸ ᱵᱚᱱ ᱢᱮᱛᱟᱜᱼᱟ ᱵᱷᱮᱱᱰᱤ, ᱚᱱᱟ ᱫᱚ ᱾ ᱪᱮᱫ ᱠᱚ ᱢᱮᱛᱟᱜᱼᱟ? ᱟᱯᱮ ᱥᱮᱫ ᱫᱚ ᱚᱱᱟᱜᱮ ᱵᱟᱹᱧ ᱵᱟᱲᱟᱭᱟ ᱾
ᱦᱳᱭ, ᱚᱱᱟ ᱜᱮ ᱠᱚ ᱢᱮᱛᱟᱜ ᱠᱟᱱᱟ, ᱵᱷᱮᱱᱰᱤ ᱜᱮ,, ᱦᱮᱸ ᱾
ᱟᱹᱰᱤ ᱪᱮᱦᱨᱟ ᱚᱱᱟ ᱠᱚᱫᱚ, ᱢᱟᱱᱮ ᱩᱱᱟᱹᱜ ᱠᱚᱸ ᱼᱚᱸᱡᱟᱜᱟ ᱨᱮᱞᱮ ᱪᱟᱥᱵᱟᱥ ᱠᱚᱨᱮᱫ ᱾ ᱚᱱᱠᱟ ᱤᱭᱟᱹ, ᱫᱚ ᱮᱴᱠᱮᱴᱚᱬᱮ ᱫᱚ ᱵᱟᱹᱱᱩᱜ ᱟᱠᱟᱫᱟ ᱾ ᱟᱫᱚ ᱛᱟᱦᱚᱞᱮ, ᱟᱯᱮ ᱫᱚ ᱢᱟᱱᱮ ᱪᱮᱫᱞᱮᱠᱟ? ᱵᱤᱨ ᱫᱤᱥᱚᱢ ᱦᱚᱲ ᱥᱮ, ᱵᱩᱨᱩ ᱫᱤᱥᱚᱢ ᱦᱚᱲ?
ᱱᱚᱛᱮ ᱵᱤᱨ ᱫᱤᱥᱚᱢ, ᱟᱞᱮᱥᱮᱫ ᱫᱚ, ᱢᱟᱱᱮ ᱵᱤᱨ ᱦᱚᱸ ᱵᱟᱹᱱᱩᱜ ᱟᱠᱟᱫᱟ ᱟᱨ ᱛᱮ ᱵᱩᱨᱩ ᱦᱚᱸ ᱵᱟᱹᱱᱩᱜ ᱟᱠᱟᱫᱟ ᱾
ᱟᱪᱪᱷᱟ, ᱛᱟᱦᱚᱞᱮ ᱪᱮᱫ ᱠᱚ?
ᱴᱟᱺᱰᱤ ᱫᱤᱥᱚᱢ, ᱢᱟᱱᱮ ᱴᱟᱺᱰᱤ ᱠᱷᱮᱛ ᱫᱤᱥᱚᱢ ᱾
ᱟᱪ ᱪᱷᱟ ᱾
ᱦᱳᱭ ᱾
ᱟᱯᱮᱭᱟᱜ ᱥᱴᱮᱴ ᱨᱮᱦᱚᱸ ᱛᱟᱦᱚᱞᱮ, ᱚᱱᱠᱟᱱᱟᱜ ᱡᱟᱭᱜᱟ ᱫᱚ ᱦᱮᱱᱟᱜ ᱟᱠᱟᱜ ᱜᱮᱭᱟ?
ᱪᱮᱫ? ᱞᱮᱠᱟᱱ ᱡᱟᱭᱜᱟ ᱵᱚᱞᱮ ᱾
ᱢᱟᱱᱮ ᱴᱟᱺᱰᱤ ᱫᱤᱥᱚᱢ ᱠᱟᱛᱷᱟᱢ ᱞᱟᱹᱭ ᱠᱮᱫ ᱫᱚ, ᱴᱟᱺᱰᱤ ᱡᱟᱭᱜᱟ ᱾ ᱠᱷᱮᱛ ᱵᱟᱹᱫᱽ ᱨᱮᱱᱟᱜ ᱡᱟᱭᱜᱟ ᱾ ᱚᱱᱟᱜᱮ, ᱵᱟᱹᱧ ᱵᱟᱰᱟᱭ ᱛᱟᱦᱮᱸᱫ, ᱚᱱᱟ ᱫᱷᱟᱨᱮ ᱫᱚᱧ ᱵᱟᱲᱟᱭᱟ ᱾ ᱵᱮᱥᱤ ᱵᱤᱨ ᱫᱟᱨᱮ, ᱱᱟᱹᱲᱤ, ᱵᱩᱨᱩ ᱠᱚᱜᱮ, ᱵᱤᱥᱤ ᱦᱮᱱᱟᱜᱼᱟ ᱾
ᱵᱟᱝ
ᱪᱪᱷᱟᱸ ᱾ ᱡᱟᱭᱦᱳᱠ, ᱛᱟᱦᱚᱞᱮ ᱟᱯᱮ ᱥᱮᱫ ᱫᱚ, ᱛᱟᱦᱚᱞᱮ ᱵᱷᱟᱜᱤ ᱜᱮ, ᱦᱩᱭᱩᱜ ᱠᱟᱱ ᱟᱪᱪᱷᱟ, ᱟᱞᱮ ᱠᱷᱚᱱᱟᱜ ᱫᱚ, ᱟᱯᱮ ᱫᱚ, ᱩᱥᱩᱞ ᱧᱚᱜ ᱜᱮᱭᱟ ᱯᱮ ᱡᱟᱹᱱᱤᱡ ᱾ ᱦᱟᱸ ᱾
ᱵᱮᱝᱜᱚᱞ ᱠᱷᱚᱱ ᱫᱚ, ᱩᱥᱩᱞ ᱪᱮᱛᱟᱱ ᱨᱮᱜᱮ ᱦᱮᱱᱟᱜ ᱟᱠᱟᱫ ᱯᱮᱭᱟ ᱾
ᱵᱮᱝᱜᱚᱞ ᱨᱮᱜᱮ ᱪᱚ, ᱢᱮᱱᱟᱜ ᱟᱠᱟᱜ ᱞᱮᱭᱟ, ᱵᱮᱝᱜᱚᱞ ᱨᱮᱜᱮ ᱾
ᱟᱢᱦᱚᱸ ᱵᱮᱝᱜᱚᱞ ᱠᱚᱲᱟ ᱜᱮ ᱠᱟᱱᱟᱢ? ᱚ ᱛᱟᱦᱚᱞᱮ ᱡᱷᱟᱲᱠᱷᱚᱸᱰ ᱡᱟᱯᱟᱜ ᱠᱚᱲᱟ ᱠᱟᱱᱟᱢ ᱵᱟᱝ?
ᱦᱳᱭ ᱡᱷᱟᱲᱠᱷᱚᱸᱰ ᱡᱟᱯᱟᱜ ᱜᱤ᱾
ᱚᱱᱟ ᱜᱤᱧ ᱵᱩᱡᱷᱟᱹᱣᱮᱫ ᱜᱮᱭᱟ ᱦᱮᱸ ᱩᱱᱠᱩ ᱥᱮᱫ ᱞᱮᱠᱟ, ᱩᱱᱠᱩ ᱥᱮᱫ ᱞᱮᱠᱟᱜᱮ ᱟᱢᱟᱜ ᱜᱟᱯᱟᱞᱢᱟᱨᱟᱣ ᱨᱮᱱᱟᱜ ᱤᱭᱟᱹ ᱫᱚ ᱟᱹᱭᱠᱟᱹᱜ ᱠᱟᱱᱟ ᱴᱟᱱ ᱫᱚ ᱟᱫᱚ ᱟᱨ ᱤᱱᱴᱟᱨ ᱠᱟᱛᱷᱟ ᱫᱚ ᱵᱮᱝᱜᱚᱞ ᱨᱮᱫᱚ ᱵᱟᱹᱱᱩᱜ ᱠᱟᱫᱤᱡ, ᱤᱱᱴᱟᱨ ᱫᱚ ᱦᱩᱭᱩᱜ ᱠᱟᱱ ᱡᱷᱟᱲᱠᱷᱟᱸᱱᱰ ᱨᱮᱜᱮ ᱦᱮᱱᱟᱜ ᱠᱟᱫᱟ᱾
ᱦᱳᱭ ᱦᱳᱭ, ᱟᱫᱚ ᱚᱱᱠᱟᱜᱮ ᱨᱚᱲ ᱦᱚᱥᱴᱮᱞ ᱛᱟᱦᱮᱸ ᱛᱟᱦᱮᱸ ᱛᱮ ᱢᱟᱱᱮ ᱚᱱᱛᱮᱱᱟᱜ ᱜᱮ, ᱨᱚᱲ ᱦᱟᱡᱩᱜ ᱠᱟᱱᱟ?
ᱟᱪᱪᱷᱟ ᱟᱪᱪᱷᱟ, ᱛᱟᱦᱮ ᱫᱩᱞᱟᱹᱲᱤ ᱛᱟᱢ ᱫᱚ ᱚᱠᱟ ᱨᱤᱱᱤᱡ ᱱᱚᱣᱟ ᱵᱮᱝᱜᱚᱞ ᱨᱤᱱᱤᱡ ᱥᱮ ᱡᱷᱟᱲᱠᱷᱟᱸᱰ ᱨᱤᱱᱤᱡ?
ᱚᱱᱛᱮᱱᱤᱡ ᱠᱟᱱ ᱜᱮᱭᱟᱭ ᱾
ᱟᱪᱪᱷᱟ ᱟᱪᱪᱷᱟ ᱜᱮ, ᱵᱟᱝ ᱚᱱᱟ ᱫᱷᱚᱨᱚᱢ ᱠᱚᱫᱚ,
ᱢᱮᱱᱫᱟᱹᱧ ᱡᱮ ᱱᱚᱣᱟ ᱠᱚᱫᱚ ᱦᱟᱸᱜ ᱛᱷᱚᱲᱟ ᱯᱟᱨᱥᱚᱱᱟᱞ ᱦᱩᱭ ᱧᱚᱜᱚᱜ ᱠᱟᱱᱟ ᱵᱟᱞᱟᱝ ᱜᱟᱞᱢᱟᱨᱟᱣᱟ ᱱᱚᱣᱟ ᱠᱚᱫᱚ᱾
ᱦᱩᱸ, ᱦᱩᱸ
ᱟᱨ ᱮᱯ ᱨᱮᱦᱚᱸ ᱢᱟᱱᱮ ᱢᱟᱱᱟ ᱜᱮᱭᱟ ᱱᱚᱣᱟ ᱠᱚ ᱜᱟᱯᱟᱞᱢᱟᱨᱟᱣ ᱫᱚ ᱵᱚᱞᱮ ᱾ ᱦᱳᱭ
ᱟᱪᱪᱷᱟ,
ᱦᱳᱭ ᱦᱳᱭ
ᱵᱟᱝ ᱟᱫᱚᱧ ᱠᱩᱞᱤ ᱭᱳᱜ ᱮᱫ ᱢᱮᱭᱟ, ᱟᱫᱚᱧ ᱞᱟᱹᱭ ᱫᱤᱹᱧ ᱵᱮᱝᱜᱚᱞᱟᱜ ᱡᱟᱦᱟᱸ ᱟᱢ ᱱᱚᱜᱚᱭ ᱤᱱᱴᱟᱨᱥᱤᱯ ᱠᱚᱢ ᱯᱟᱲᱦᱟᱜ ᱠᱟᱱ ᱫᱚ ᱦᱮᱸ ᱥᱮ ᱵᱟᱝ ᱚᱱᱟᱛᱮ ᱟᱢᱟᱜ ᱛᱚ ᱚᱱᱠᱟᱱ ᱤᱭᱟᱹ ᱫᱚ ᱵᱟᱢ ᱧᱟᱢ ᱮᱫᱟ ᱥᱮ ᱵᱟᱝ, ᱥᱩᱵᱤᱫᱷᱟ ᱠᱚ ᱮᱥᱠᱚᱞᱟᱨᱥᱤᱯ ᱠᱚ ᱟᱯᱮ ᱫᱚ ᱚᱱᱠᱟ ᱵᱟᱯᱮ ᱧᱟᱢᱟ ᱥᱮ? ᱚᱱᱟᱜᱤᱧ ᱞᱟᱹᱭ ᱮᱫᱟ ᱱᱚᱰᱮᱱᱟᱜ ᱠᱷᱚᱱᱟᱜ ᱵᱟᱹᱜᱤ ᱠᱟᱛᱮ ᱦᱟᱱᱟ ᱫᱷᱟᱨᱮᱢ ᱪᱟᱞᱟᱣᱱᱟ ᱾ ᱦᱟᱱᱟ ᱫᱷᱟᱨᱮᱱ ᱦᱚᱲ ᱡᱩᱫᱤᱢ ᱦᱩᱭ ᱠᱚᱜᱼᱟ ᱚᱱᱟ ᱫᱚ ᱟᱢᱟᱜ ᱚᱞᱚᱜ ᱯᱟᱲᱦᱟᱜ ᱨᱮᱱᱟᱜ ᱨᱮ ᱢᱤᱫᱴᱟᱝ ᱧᱩᱛᱩᱢ ᱛᱟᱦᱮᱸ ᱠᱚᱜ ᱛᱟᱢᱟ ᱾ ᱢᱮᱱᱠᱷᱟᱱ ᱱᱚᱣᱟ ᱫᱷᱟᱨᱮ ᱨᱮᱱ ᱠᱚᱲᱟ ᱦᱟᱱᱟ ᱫᱷᱟᱨᱮ ᱥᱮᱱ ᱫᱚ ᱚᱱᱟ ᱫᱚ ᱚᱱᱠᱟ ᱞᱮᱠᱟᱛᱮ ᱟᱢ ᱡᱟᱦᱟᱸ ᱞᱮᱠᱟ ᱤᱭᱟᱹ ᱞᱟᱜᱟᱣ ᱞᱟᱹᱜᱤᱫ ᱫᱚ ᱦᱳᱭᱛᱚ ᱟᱹᱰᱤᱜᱟᱱ ᱪᱟᱯ ᱜᱚᱫᱚᱜ ᱜᱮᱭᱟ ᱟᱨᱠᱤ,
ᱢᱟᱱᱮ ᱦᱟᱹᱯᱟᱹᱭ ᱪᱷᱳ ᱢᱟᱱᱮ ᱪᱮᱫ ᱞᱮᱠᱟ, ᱱᱤᱭᱟᱹ ᱫᱚ ᱦᱳᱥᱴᱮᱞ ᱨᱮ ᱢᱟᱱᱮ ᱠᱷᱟᱹᱞᱤ ᱦᱳᱥᱴᱮᱞ ᱨᱮᱜᱮ ᱛᱟᱦᱮᱱᱚᱜ ᱫᱚ ᱢᱟᱱᱮ ᱡᱷᱟᱲᱠᱷᱚᱸᱰ ᱦᱳᱥᱴᱮᱞ ᱨᱮ, ᱠᱷᱟᱹᱞᱤ ᱦᱳᱥᱴᱮᱞ ᱢᱚᱛᱚ ᱢᱟᱱᱮ ᱤᱥ ᱯᱩᱞ ᱫᱚ ᱱᱚᱛᱮ ᱜᱤ ᱦᱤᱡᱩᱜᱼᱟ ᱵᱚᱞᱮ,
ᱟᱫᱚ ᱵᱟᱝ ᱤᱱᱴᱟᱨ ᱤᱱᱴᱟᱨ ᱠᱟᱛᱷᱟ ᱛᱚ ᱟᱵᱚ ᱵᱮᱝᱜᱚᱞ ᱨᱮᱫᱚ ᱵᱟᱹᱱᱩᱜ ᱟᱠᱟᱫᱟ ᱥᱮ ᱚᱱᱟ ᱠᱷᱟᱹᱛᱤᱨ ᱛᱤᱧ ᱞᱟᱹᱭ ᱦᱚᱪᱚ ᱠᱮᱫᱟ ᱾
ᱦᱳᱭ ᱦᱳᱭ ᱵᱟᱝᱜᱟᱞ ᱨᱮᱫᱚ ᱵᱟᱹᱱᱩᱜᱼᱟ ᱤᱱᱴᱟᱨ ᱠᱟᱛᱷᱟ ᱫᱚ᱾ ᱟᱫᱚ
ᱚᱱᱟ‌ᱫᱚ ᱤᱞᱮᱣᱮᱱᱛᱷ ᱴᱩᱭᱮᱞ ᱾
ᱦᱳᱭ ᱦᱳᱭ,
ᱴᱷᱤᱠᱜᱤ
ᱦᱳᱭ, ᱯᱟᱞᱮ ᱪᱮᱫ ᱢᱟᱱᱮ ᱦᱳᱥᱴᱮᱞ ᱨᱮᱫᱚ ᱡᱷᱟᱲᱠᱷᱚᱸᱰ ᱨᱮ ᱛᱟᱦᱮᱸ ᱦᱩᱭᱩᱜ ᱠᱟᱱᱟ, ᱟᱨ ᱤᱥᱠᱩᱞ ᱢᱟᱱᱮ ᱱᱚᱛᱮ ᱦᱤᱡᱩᱜ ᱦᱩᱭᱩᱜ ᱠᱟᱱᱟ, ᱚᱱᱟ ᱵᱤᱨᱵᱷᱩᱱᱟᱜᱟᱨ ᱾ ᱥᱮᱫ᱾
ᱟᱪᱪᱷᱟ,
ᱚᱸ᱾ ᱡᱟᱭᱦᱳᱠ ᱟᱨ ᱚᱱᱟᱨᱮ ᱪᱮᱫ ᱤᱧ ᱞᱟᱹᱭᱮᱫ ᱛᱟᱦᱮᱸᱫᱟ ᱚᱱᱟᱨᱮ ᱧᱮᱞᱚᱜᱚᱜ ᱠᱟᱱᱟ ᱾ ᱟᱯᱮ ᱚᱱᱟ ᱫᱷᱟᱨ ᱨᱮᱱ ᱦᱚᱲ ᱫᱚ ᱱᱟᱥᱮ ᱵᱷᱮᱜᱟᱨ ᱧᱚᱜ ᱜᱮ ᱜᱟᱞᱢᱟᱨᱟᱣ ᱫᱚ ᱦᱩᱭᱩᱜ ᱜᱮᱭᱟᱹ ᱾ ᱚᱱᱟ ᱫᱷᱟᱨᱮ ᱦᱚᱸ ᱟᱨᱦᱚᱸ ᱢᱟᱲᱟᱝ ᱤᱧ ᱜᱟᱞᱢᱟᱨᱟᱣ ᱵᱟᱲᱟ ᱠᱟᱫ ᱜᱮᱭᱟ,
ᱚᱱᱟᱫᱚ ᱯᱟᱨᱥᱚᱱᱟᱞ ᱵᱷᱳᱠ ᱛᱮᱜᱮ ᱤᱧ ᱜᱟᱞᱢᱟᱨᱟᱣ ᱠᱟᱫᱟ ᱠᱷᱟᱹᱞᱤ ᱱᱤᱝᱠᱟᱹ ᱱᱚᱣᱟ ᱮᱯᱥ ᱛᱟᱞᱟ ᱛᱮ ᱫᱚ ᱵᱟᱝ, ᱤᱧᱟᱜ ᱨᱚᱲ ᱥᱟᱱᱟᱢᱟᱜ ᱵᱟᱝ ᱵᱩᱡᱷᱟᱹᱜ ᱛᱟᱦᱮᱸ ᱟᱨᱠᱤ᱾ ᱴᱷᱤᱠ ᱥᱮ
ᱡᱟᱭᱦᱳᱠ, ᱟᱫᱚ ᱟᱢᱟᱝ ᱠᱟᱛᱷᱟ ᱞᱮᱠᱟᱛᱮ, ᱟᱯᱮ ᱢᱚᱱᱮᱭᱧ ᱡᱟᱹᱱᱤᱡ ᱪᱚ, ᱟᱹᱰᱤᱜᱮ, ᱟᱵᱚ ᱱᱚᱣᱟ ᱯᱤᱭᱳᱨ ᱥᱟᱱᱛᱟᱲ ᱧᱚᱜ ᱨᱮ ᱵᱚᱱ ᱜᱟᱞᱢᱟᱨᱟᱣ ᱞᱮᱠᱟ ᱵᱚᱱ, ᱜᱟᱞᱢᱟᱨᱟᱣ ᱜᱮᱭᱟ ᱯᱮ, ᱠᱤᱪᱨᱤᱡ ᱪᱮᱫ ᱫᱚᱛᱚ ᱠᱚ, ᱵᱟᱯᱮ ᱞᱮ ᱛᱟᱯᱮᱜᱮᱜ ᱜᱮ, ᱛᱟᱢᱟ ᱴᱷᱤᱠ ᱥᱮ, ᱚᱱᱮ ᱠᱤᱪᱨᱤᱡ ᱠᱚ᱾ ᱪᱮᱫ ᱫᱚᱛᱚ ᱯᱮᱱᱴ ᱠᱚ, ᱪᱮᱫ ᱞᱮᱠᱟ ᱵᱟᱯᱮ ᱞᱮᱭᱜᱮᱭᱟ?
ᱞᱟᱹᱭ ᱜᱤ ᱾
ᱦᱳᱭᱛᱳ, ᱟᱯᱮ ᱚᱱᱟ ᱠᱚ, ᱵᱟᱯᱮ ᱞᱟᱹᱭ ᱜᱮᱭᱟ, ᱚᱱᱮ ᱠᱤᱪᱨᱤᱡ ᱠᱚ?
ᱵᱮᱥᱴᱷᱤᱠ ᱵᱟᱹᱧ ᱵᱩᱡᱷᱟᱹᱣ, ᱵᱟᱹᱧ ᱵᱩᱡᱷᱟᱹᱣ ᱞᱮᱫᱟ?
ᱵᱟᱢ ᱵᱩᱡᱷᱟᱹᱣ ᱫᱟᱲᱮ ᱭᱟᱫᱟ? ᱢᱟᱱᱮ ᱡᱟᱢᱟ ᱯᱮᱱᱴ ᱟᱨᱠ ᱞᱟᱹᱭᱤᱫᱟᱹᱧ, ᱡᱟᱢᱟ ᱯᱮᱱᱴ ᱠᱚ, ᱞᱟᱹᱭᱮᱫᱟᱹᱧ ᱪᱮᱫ? ᱞᱮᱠᱟ ᱯᱮ, ᱮᱼ ᱮᱼ ᱢᱮᱛᱟᱜ ᱜᱮᱭᱟ, ᱟᱯᱮ ᱫᱚ ᱾
ᱚᱼ ᱚᱱᱟ, ᱟᱝᱨᱚᱵ ᱯᱮᱱ ᱠᱚᱜᱮ᱾
ᱟᱸᱜᱽᱨᱚᱵ ᱠᱚ ᱵᱟᱝ?
ᱦᱚᱭ, ᱟᱝᱨᱚᱵ ᱠᱚ, ᱯᱮᱱ ᱠᱚ ᱾
ᱟᱪᱪᱷᱟ, ᱚᱱᱟ ᱜᱮᱸᱮᱫᱟᱜ, ᱜᱮᱸᱫᱟᱜ ᱠᱚᱫᱚ ᱛᱟᱦᱚᱞᱮ?
ᱚᱱᱟ ᱦᱚᱸ ᱚᱱᱟ ᱜᱮ ᱞᱮ ᱢᱮᱛᱟᱜᱼᱟ᱾